ᱦᱟᱨᱜᱮ
ᱦᱮᱸ ᱡᱚᱦᱟᱨ ᱜᱮ ᱟᱸᱡᱚᱢ ᱧᱟᱢᱚᱜ ᱠᱟᱱᱛᱮ?
ᱦᱮᱸ ᱨᱚᱲ ᱟᱸᱡᱚᱢᱚᱜ ᱠᱟᱱ ᱛᱟᱵᱮᱱᱟ, ᱟᱹᱞᱤᱧᱟᱜ ᱵᱮᱱ ᱟᱸᱡᱚᱢᱮᱫᱼᱟ ᱯᱩᱥᱴᱟᱹ ᱯᱩᱥᱴᱤ?
ᱦᱮᱸ ᱦᱮᱸ ᱟᱸᱡᱚᱢ ᱧᱟᱢᱚᱜ ᱠᱟᱱᱟ, ᱟᱹᱞᱤᱧᱟᱜ ᱠᱤ ᱵᱟᱨᱨᱮ ᱟᱣᱟᱡ ᱠᱚ ᱟᱸᱡᱚᱢ ᱧᱟᱢᱚᱜ ᱠᱟᱱᱟ?
ᱵᱟᱝᱜᱮ ᱵᱟᱝᱜᱮ ᱟᱨ ᱱᱚᱛᱮ ᱟᱹᱞᱤᱧ ᱥᱮᱱᱟᱜ᱾
ᱵᱟᱝᱟ ᱵᱟᱝᱟ ᱵᱟᱝ ᱟᱸᱡᱚᱢ ᱧᱟᱢᱚᱜ ᱠᱟᱱᱟ ᱾
ᱚᱻ
ᱢᱟ ᱛᱚᱵᱮ ᱠᱷᱟᱱ ᱱᱤᱛᱚᱜ ᱫᱚ ᱪᱮᱫ ᱠᱚᱵᱤᱱ ᱪᱤᱠᱟᱹ ᱵᱟᱲᱟᱭᱮᱫᱟ?
ᱪᱮᱫ ᱦᱚᱸ ᱵᱟᱝᱟ ᱱᱟᱦᱟᱜ ᱫᱩᱲᱩᱵ ᱵᱟᱲᱟ ᱦᱩᱭᱩ ᱟᱠᱟᱱᱟ ᱟᱫᱚ ᱛᱩᱯᱩᱱ ᱦᱩᱭᱩᱜᱼᱟ ᱱᱟᱦᱟᱜ ᱟᱫᱚ ᱚᱱᱟᱜᱮ ᱛᱩ ᱦᱚᱯᱚᱱ ᱞᱤᱧ ᱥᱟᱹᱛᱜ ᱠᱟᱱ ᱛᱟᱦᱮᱱᱟ ᱠᱟᱹᱴᱤᱡ᱾ ᱜᱟᱰᱟ ᱥᱮᱫ ᱞᱤᱧ ᱪᱟᱞᱟᱣ ᱠᱚᱜᱼᱟ ᱛᱩᱯᱩ ᱱᱟᱦᱟᱜ ᱾
ᱚᱻ ᱟᱹᱞᱤᱧ, ᱟᱹᱞᱤᱧ ᱫᱚ ᱪᱮᱫ ᱞᱤᱧ ᱪᱤ ᱛᱮᱭᱟ ᱟᱹᱞᱤᱧ ᱢᱟ ᱵᱟᱹᱦᱩ ᱮᱨᱟ ᱦᱚᱲ ᱛᱟᱨᱯᱚᱨᱮ ᱜᱤᱫ ᱜᱤᱫᱽᱨᱟᱹ ᱠᱚ ᱢᱮᱱᱟᱜ ᱠᱚᱛᱟᱞᱤᱧᱟ ᱵᱟᱨᱭᱟ ᱵᱟᱨᱭᱟ ᱛᱟᱞᱤᱧ ᱜᱤᱫᱽᱨᱟᱹ ᱢᱟ᱾ ᱟᱫᱚ ᱤᱱᱟᱹ ᱠᱷᱟᱹᱛᱤᱨ ᱜᱮ ᱟᱹᱞᱤᱧ ᱫᱚᱞᱤᱧ ᱫᱟᱠᱟ ᱠᱚᱞᱤᱧ ᱪᱚᱸᱫᱟ ᱵᱟᱲᱟᱭᱮᱫᱟ ᱾
ᱚ ᱟᱫᱚ ᱛᱤᱱᱟᱹᱜ ᱢᱟᱨᱟᱝ ᱟᱹᱠᱤᱱ ᱤᱛᱩᱱ ᱟᱥᱲᱟ ᱠᱚᱫᱚ ᱵᱮᱱ ᱵᱷᱮᱡᱟ ᱟᱠᱟᱫ ᱠᱤᱱᱟ ᱥᱮ ᱵᱟᱝᱟ?
ᱮᱸ ᱦᱮᱸ ᱤᱛᱩᱱ ᱟᱥᱲᱟ ᱫᱚᱠᱤᱱ ᱪᱟᱞᱟᱜ ᱠᱟᱱᱟ ᱢᱤᱫᱴᱟᱝ ᱫᱚᱭ ᱯᱟᱲᱦᱟᱜ ᱟᱭ ᱟ ᱱᱩᱭ ᱫᱚ ᱥᱤᱥᱩᱟᱱᱨᱮ ᱾
ᱦᱮᱸ ᱦᱮᱸ᱾
ᱟᱨ ᱢᱤᱫᱴᱟᱝ ᱫᱚ ᱴᱩ ᱨᱮ ᱯᱟᱲᱦᱟᱜ ᱟᱭ ᱾
ᱚ ᱟᱹᱰᱤ ᱱᱟᱯᱟᱭ ᱠᱟᱛᱷᱟ᱾ ᱞᱟᱯᱷᱟᱝ ᱰᱟᱦᱟᱨ ᱥᱮᱫ ᱯᱟᱲᱦᱟᱣ ᱦᱚᱪᱚ ᱠᱤᱱ ᱵᱮ ᱱᱮᱛᱟᱨ ᱫᱚ ᱯᱟᱲᱦᱟᱣ ᱵᱮᱜᱚᱨ ᱪᱮᱫ ᱦᱚᱸ ᱩᱯᱟᱹᱭ ᱵᱟᱹᱱᱩᱜᱼᱟ ᱱᱟᱦᱟᱜ ᱾
ᱦᱮᱸ ᱛᱚ ᱦᱮᱸ ᱾
ᱱᱮᱛᱟᱨ ᱫᱚ ᱜᱤᱫᱽᱨᱟᱹ ᱯᱟᱲᱦᱟᱣ ᱥᱮ ᱟᱵᱚ ᱠᱚᱦᱚᱸ ᱱᱟᱦᱟᱜ ᱡᱚᱛᱚ ᱦᱚᱲ ᱜᱮ ᱯᱟᱲᱦᱟᱣ ᱫᱚ ᱮᱠᱫᱚᱢ ᱫᱚᱨᱠᱟᱨ ᱛᱟᱵᱚᱱ ᱾ ᱟᱫᱚ ᱛᱟᱦᱞᱮ ᱟᱹᱵᱤᱱ ᱫᱚ ᱛᱤᱱᱟᱹᱜ ᱥᱟᱺᱜᱤᱧ ᱵᱤᱱ ᱯᱟᱲᱦᱟᱣ ᱠᱟᱜᱼᱟ?
ᱟᱹᱞᱤᱧ ᱫᱚᱞᱤᱧ ᱯᱟᱲᱦᱟᱣ ᱟᱠᱟᱱᱟ ᱴᱮᱱ ᱫᱷᱟᱹᱵᱤᱡ ᱞᱤᱧ ᱯᱟᱲᱦᱟᱣ ᱟᱠᱟᱱᱟ, ᱜᱮᱞ ᱪᱟᱱᱟᱪ ᱫᱷᱟᱹᱵᱤᱡ ᱾
ᱟᱪᱪᱷᱟ ᱚᱱᱟ ᱦᱚᱸ ᱱᱟᱯᱟᱭ ᱠᱟᱛᱷᱟ ᱱᱟᱦᱟᱜ ᱢᱮᱫ ᱢᱟᱨᱥᱟᱞ ᱫᱚᱵᱮᱱ ᱯᱟᱲᱦᱟᱣ ᱟᱠᱟᱱ ᱜᱮᱭᱟ ᱾
ᱦᱮᱸ ᱦᱮᱸ ᱯᱟᱲᱦᱟᱣ ᱠᱟᱱᱟᱞᱮ ᱟᱫᱚ ᱤᱱᱟᱹ ᱠᱷᱟᱹᱛᱤᱨ ᱜᱮ ᱟᱫᱚ ᱟᱹᱞᱤᱧ ᱨᱮᱱ ᱜᱤᱫᱽᱨᱟᱹ ᱠᱚᱞᱤᱧ ᱯᱟᱲᱦᱟᱣᱮᱫ ᱠᱤᱱᱟ᱾ ᱥᱮ ᱟᱹᱞᱤᱧ ᱦᱚᱸᱞᱤᱧ ᱵᱩᱡᱷᱟᱹᱣ ᱠᱟᱱᱟᱞᱤᱧ᱾
ᱦᱮᱸ ᱦᱮᱸ᱾ ᱟᱹᱵᱤᱱ ᱫᱚ ᱚᱱᱟ ᱦᱚᱸᱜᱼᱚᱭ ᱧᱮᱞ ᱵᱤᱱ ᱟᱹᱰᱤ ᱠᱚᱢ ᱜᱮᱵᱤᱱ ᱯᱟᱲᱦᱟᱣᱮᱱᱟ, ᱜᱮᱞ ᱪᱟᱱᱟᱪ ᱫᱷᱟᱹᱵᱤᱡ ᱾ ᱢᱮᱱᱠᱷᱟᱱ ᱟᱵᱤᱱ ᱨᱮᱱ ᱜᱤᱫᱽᱨᱟᱹ ᱠᱚᱫᱚ ᱱᱟᱦᱜ ᱠᱟᱹᱴᱤᱡ ᱞᱟᱯᱷᱟᱝ ᱧᱚᱜ ᱢᱟᱲᱟᱝ ᱥᱮᱫ ᱯᱟᱲᱦᱟᱣ ᱪᱚ ᱠᱚᱵᱮᱱ ᱮᱢ ᱮ ᱵᱤᱭᱮ ᱠᱚ ᱯᱟᱥ ᱦᱚᱪᱚ ᱠᱚᱵᱮᱱ ᱱᱟᱸᱦᱚᱜ᱾
ᱦᱮᱸ ᱯᱟᱸᱥᱚ ᱦᱚᱪᱚ ᱠᱤᱱᱟᱞᱤᱧ ᱪᱮᱫᱟᱜ ᱢᱟᱥᱮ ᱟᱹᱞᱤᱧ ᱫᱚ ᱮᱴᱠᱮᱴᱚᱬᱮ ᱚᱲᱟᱜ ᱠᱚᱨᱮᱱᱟᱜ ᱮᱴᱠᱮᱴᱚᱬᱮ ᱠᱷᱟᱹᱛᱤᱨ ᱜᱮ ᱟᱫᱚ ᱠᱟᱹᱭᱡᱟᱹ ᱠᱷᱟᱹᱯᱟᱹᱨᱤ ᱠᱚ ᱦᱩᱭᱮᱱᱟ ᱛᱚ ᱟᱫᱚ ᱚᱲᱟᱜ ᱠᱚᱨᱮ ᱢᱟ ᱵᱩᱞ ᱱᱮᱛᱟᱨ ᱢᱟ ᱵᱤᱱ ᱵᱟᱲᱟᱭ ᱜᱮᱭᱟ᱾
ᱦᱳᱭ᱾
ᱵᱚᱭᱮᱥ ᱦᱩᱭ ᱞᱮᱱᱠᱷᱟᱱ ᱜᱮ ᱠᱟᱹᱡᱪᱩᱞᱝ ᱠᱚ ᱦᱟᱲᱟᱢ ᱢᱟᱱᱮ ᱟᱭᱳ ᱠᱚ ᱵᱟᱵᱟ ᱠᱚ ᱠᱟᱹᱡᱪᱚᱞᱝ ᱠᱚ ᱧᱩ ᱧᱚᱜᱟ ᱠᱚ᱾
ᱦᱩᱸ ᱦᱩᱸ ᱦᱩᱸ᱾
ᱟᱫᱚ ᱤᱱᱟ. ᱤᱱᱟᱹ ᱠᱷᱟᱹᱛᱤᱨ ᱜᱮ ᱟᱫᱚᱞᱤᱧ ᱧᱩ ᱵᱟᱲᱟ ᱠᱮᱫ ᱛᱟᱠᱚ ᱟᱫᱚ ᱟᱞᱮ ᱞᱮ ᱢᱮᱱ ᱠᱮᱫᱟ ᱟᱨ ᱪᱮᱫᱟᱜ ᱵᱤᱱ ᱧᱩᱭᱟ ᱟᱨ ᱪᱮᱫᱟᱜ ᱩᱱᱟᱹᱜ ᱵᱤᱱ ᱯᱚᱭᱥᱟ ᱦᱚᱸᱵᱤᱱ ᱠᱷᱚᱨᱚᱪᱟ᱾ ᱟᱫᱚ ᱮᱸᱴᱠᱮᱴᱚᱬᱮ ᱟᱫᱚ ᱟᱹᱞᱤᱧ ᱦᱚᱞᱤᱧ ᱯᱟᱲᱦᱟᱜ ᱠᱟᱱᱟ ᱟᱨ ᱧᱩ ᱦᱚᱸᱠᱤᱱ ᱧᱩᱭᱮᱫᱟ᱾ ᱟᱫᱚ ᱵᱟᱲᱟᱭ ᱜᱮᱭᱟᱵᱤᱱ ᱠᱩᱲᱤ ᱜᱤᱫᱽᱨ ᱫᱚᱠᱚ ᱠᱟᱹᱡ
ᱦᱳᱭ ᱦᱳᱭ ᱦᱳᱭ ᱟᱹᱲᱤᱥ ᱵᱩᱡᱷᱟᱹᱜ ᱜᱮᱭᱟ ᱱᱟᱦᱟᱜ ᱟᱨ ᱧᱮᱞ ᱵᱤᱱ ᱟᱹᱵᱤᱱ ᱱᱚᱛ ᱛᱮᱵᱤᱱ ᱚᱞᱚᱜ ᱯᱟᱲᱦᱟᱜᱼᱟ ᱠᱷᱚᱨᱪᱟ ᱢᱮᱱᱟᱜ ᱛᱟᱵᱤᱱᱟ ᱟᱨᱦᱚᱸ ᱡᱩᱫᱤ ᱱᱚᱝᱠᱟ ᱠᱚ ᱧᱩᱭᱟᱠᱚ᱾ ᱛᱟᱦᱚᱞᱮ ᱫᱚ ᱱᱟᱦᱟᱜ ᱠᱷᱚᱨᱪᱟ ᱫᱚ ᱱᱟᱦᱟᱜ ᱡᱚᱛᱚ ᱥᱮᱫ ᱠᱷᱚᱱ ᱫᱚ ᱵᱟᱝ ᱠᱩᱲᱟᱹᱜᱼᱟ᱾ ᱛᱚ ᱱᱚᱛᱮ ᱵᱩᱞᱩᱝ ᱥᱩᱱᱩᱢ ᱢᱟ ᱢᱮᱱᱟᱜ ᱛᱟᱵᱚᱱ ᱜᱮ ᱦᱮᱸ ᱥᱮ᱾ ᱵᱩᱞᱩᱝ ᱥᱩᱱᱩᱢ ᱢᱟ ᱢᱮᱱᱟᱜ ᱛᱟᱵᱚᱱᱟ᱾ ᱞᱩᱜᱽᱲᱤᱡ ᱞᱩᱜᱽᱲᱤ ᱠᱚᱦᱚᱸ ᱢᱮᱱᱟᱜ ᱛᱟᱵᱚᱱᱟ ᱡᱷᱚᱛᱚ ᱞᱮᱠᱟᱱᱟᱜ ᱜᱮ ᱟᱵᱚ ᱫᱚ ᱠᱤᱨᱤᱧ ᱵᱷᱚᱨᱥᱟ ᱜᱮ ᱱᱟᱦᱟᱜ ᱵᱚᱱ ᱡᱚᱢᱟ ᱟᱫᱚ ᱛᱟᱦᱚᱞᱮ ᱫᱚ ᱚᱱᱠᱟ ᱠᱟᱹᱣᱰᱤ ᱠᱚᱦᱚᱸ ᱱᱟᱦᱟᱜ ᱚᱱᱠᱟ ᱫᱚ ᱵᱟᱝ ᱧᱟᱢᱚᱜᱼᱟ ᱩᱱ ᱡᱚᱠᱷᱚᱱ ᱫᱚ ᱟᱵᱚ ᱥᱚᱢᱚᱭ ᱫᱚ ᱱᱟᱦᱟᱜ ᱚᱱᱠᱟ ᱵᱟᱝ ᱛᱟᱦᱮᱸ ᱠᱟᱱᱟ ᱛᱚᱵᱮ ᱱᱤᱛᱚᱜ ᱫᱚ ᱩᱱᱟᱹᱜ ᱟᱠᱟᱞ ᱵᱟᱹᱱᱩᱜ ᱛᱟᱵᱚᱱᱟ ᱟᱞᱤᱧ ᱞᱤᱧ ᱢᱚᱱᱮᱭᱮᱫᱼᱟ ᱦᱳᱭ ᱛᱚ᱾ ᱛᱚ ᱱᱮᱛᱟᱨ ᱫᱚᱵᱚᱱ ᱯᱟᱲᱦᱟᱣ ᱦᱚᱪᱚ ᱫᱟᱲᱮᱭᱟᱠᱚ ᱜᱮᱭᱟ᱾
ᱦᱩᱸ᱾ ᱟᱠᱟᱞ ᱢᱟ ᱵᱟᱹᱪᱩᱜ ᱟᱹᱱᱤᱡ ᱚᱱᱟᱢᱟ ᱟᱹᱞᱤᱧ ᱦᱚᱸᱛᱚ ᱞᱤᱧ ᱵᱩᱡᱷᱟᱹᱣ ᱫᱟᱲᱮᱭᱟᱜ ᱠᱟᱱᱟ ᱟᱫᱚ ᱟᱭᱳᱼᱵᱟᱵᱟ ᱵᱟ ᱵᱟᱠᱤᱱ ᱵᱩᱡᱷᱟᱹᱣ ᱞᱮᱫᱟ ᱟᱫᱚ ᱠᱤᱱ ᱢᱮᱱ ᱠᱮᱫᱟ ᱟᱫᱚ ᱡᱷᱚᱛ ᱡᱚᱛᱚ ᱦᱚᱲ ᱢᱟᱱᱮ ᱟᱛᱳ ᱨᱮᱫᱚ ᱡᱚᱛᱚ ᱦᱚᱲ ᱠᱩᱲᱤ ᱜᱤᱫᱽᱨᱟᱹ ᱠᱚ ᱡᱟᱶᱟᱭᱮᱫ ᱠᱚᱣᱟ ᱛᱚ᱾ ᱟᱫᱚ ᱟᱭᱳᱼᱵᱟᱵᱟ ᱦᱚᱸᱠᱤᱱ ᱞᱟᱹᱭᱫᱟ ᱦᱟᱯᱮ ᱠᱩᱲᱤ ᱜᱤᱫᱽᱨᱟᱹ ᱢᱮᱱᱟᱭ ᱛᱟᱞᱤᱧᱟ ᱡᱟᱶᱟᱭᱟᱞᱤᱧ᱾ ᱟᱫᱚ ᱤᱱᱟᱹ ᱠᱷᱟᱛᱤᱨ ᱞᱚᱜᱚᱱ ᱥᱟᱺᱦᱤᱡ ᱜᱮᱠᱚ ᱜᱚᱝ ᱠᱮᱫ ᱞᱤᱧᱟᱹ ᱟᱫᱚ ᱪᱮᱫ ᱞᱤᱧ ᱪᱤᱠᱟᱭ? ᱜᱚᱝ ᱠᱮᱫ ᱞᱤᱧᱟᱹ ᱠᱚ ᱟᱫᱚ ᱚᱱᱠᱟ ᱯᱮ ᱥᱮᱨᱢᱟ ᱯᱚᱨ ᱛᱟᱨᱯᱚᱨᱮ ᱠᱤᱱ ᱦᱳᱭᱮᱱᱟ
ᱦᱮᱸ ᱟᱫᱚ ᱵᱮᱱ ᱪᱤᱠᱟᱹᱭᱟ᱾ ᱠᱩᱲᱤ ᱦᱚᱯᱚᱱ ᱫᱚ
ᱡᱚᱢᱚᱡ ᱠᱟᱱᱟ ᱠᱤᱱ ᱤᱧ ᱨᱮᱱ ᱜᱤᱫᱽᱨᱟᱹ ᱫᱚ ᱡᱚᱢᱚᱡ ᱠᱟᱱᱟ ᱠᱤᱱ᱾
ᱦᱮᱸ ᱱᱤᱭᱟᱹ ᱦᱚᱸ ᱵᱷᱟᱜᱤ ᱟᱫᱚ ᱵᱟᱱᱟᱨᱜᱮ ᱠᱚᱲᱟ ᱥᱮ ᱵᱟᱱᱟᱨᱜᱮ ᱠᱩᱲᱤ?
ᱵᱟᱝᱟ ᱢᱤᱫᱴᱟᱝ ᱫᱚ ᱠᱚᱲᱟ ᱢᱤᱫᱴᱟᱝ ᱫᱚ ᱠᱩᱲᱤ᱾
ᱚ ᱟᱹᱰᱤ ᱱᱟᱯᱟᱭ ᱛᱟᱦᱚᱞᱮ ᱫᱚᱛᱚ ᱟᱫᱚ ᱱᱟᱦᱟᱜ ᱱᱤᱭᱟᱹ ᱱᱤᱝᱠᱤᱱ ᱛᱮᱜᱮᱵᱮᱱ ᱢᱩᱪᱟᱹᱫ ᱫᱟ᱾
ᱦᱮᱸ ᱦᱮᱸ ᱟᱫᱚ ᱵᱟᱝᱟ ᱟᱫᱚ ᱟᱫᱚ ᱵᱟᱹᱞᱤᱧ ᱦᱟᱛᱟᱣ ᱠᱚᱣᱟ᱾
ᱦᱳᱭ ᱟᱫᱚ ᱦᱚᱜᱼᱚᱭ ᱛᱚ ᱠᱩᱲᱤ ᱠᱚᱲᱟ ᱢᱟᱠᱚ ᱠᱩᱲᱟᱹᱭᱮᱱᱟ ᱟᱫᱚ ᱛᱤᱱᱟᱹᱜ ᱫᱚᱵᱚᱱ ᱦᱟᱛᱟᱣ ᱠᱚᱣᱟ ᱱᱤᱭᱟᱹᱡᱩᱜ ᱨᱮᱫᱚ ᱡᱟᱹᱥᱛᱤ ᱜᱤᱫᱽᱨᱟᱹ ᱦᱚᱸ ᱵᱟᱝᱠᱚ ᱦᱟᱛᱟᱣᱮᱫ
ᱦᱮᱸ ᱦᱮᱸ ᱦᱮᱸ ᱟᱫᱚ ᱪᱮᱫ ᱞᱮᱧ ᱢᱮᱛᱟ ᱵᱮᱱᱟ ᱟᱫᱚ ᱦᱟᱱᱤ ᱢᱟᱨᱟᱝᱤᱡ ᱫᱚ ᱠᱟᱹᱡ ᱪᱩᱞᱩᱝ ᱞᱤᱧ ᱟᱫᱚᱞᱤᱧ ᱞᱟᱦᱟ ᱧᱚᱜ ᱠᱮᱫᱮᱭᱟ ᱟᱫᱚ ᱦᱩᱰᱤᱧᱤᱡ ᱫᱚ ᱟᱫᱚᱞᱤᱧ ᱠᱟᱹᱪ ᱪᱩᱞᱩᱝ ᱞᱤᱧ ᱢᱟᱱᱮ ᱵᱟᱹᱭ ᱵᱟᱹᱭᱛᱮ ᱩᱱᱤ ᱫᱚᱞᱤᱧ ᱯᱟᱲᱦᱟᱣ ᱮᱭᱟ᱾ ᱟᱫᱚ ᱢᱤᱫ ᱥᱟᱶᱛᱮᱢᱟ ᱵᱟᱝᱞᱤᱧ ᱯᱟᱲᱦᱟᱣ ᱠᱤᱱᱟ ᱟᱫᱚ ᱯᱩᱭᱥᱟ ᱴᱟᱠᱟ ᱠᱚ ᱠᱟᱹᱡ
ᱦᱳᱭ ᱦᱳᱭ ᱦᱳᱭ ᱦᱳᱭ ᱱᱤᱛᱚᱝ ᱫᱚ ᱢᱤᱫ ᱥᱟᱛᱮ ᱫᱚ ᱵᱟᱨᱭᱟ ᱜᱤᱫᱽᱨᱟᱹ ᱪᱟᱞᱟᱜ ᱫᱚ ᱠᱟᱹᱴᱤᱡ ᱱᱟᱦᱟᱜ ᱮᱴᱠᱮᱴᱚᱬᱮ ᱦᱩᱭᱩᱜ ᱜᱮᱭᱟ ᱾
ᱦᱮᱸ ᱦᱮᱸ ᱦᱮᱸ ᱦᱩᱭᱩᱜ ᱜᱮᱭᱟ ᱾ ᱟᱫᱚ ᱤᱱᱟᱹ ᱠᱷᱟᱹᱛᱤᱨ ᱜᱮ ᱟᱫᱚ ᱢᱟᱨᱟᱝ ᱤᱡ ᱵᱟᱹᱵᱩ ᱫᱚᱞᱤᱧ ᱩᱱᱤ ᱫᱚᱞᱤᱧ ᱞᱟᱦᱟ ᱠᱮᱫᱮᱭᱟ ᱟᱫᱚ ᱢᱟᱹᱭ ᱫᱚ ᱟᱫᱚᱞᱤᱧ ᱞᱟᱹᱭᱟᱭ ᱠᱟᱱᱟ ᱦᱟᱯᱳᱭ ᱟᱨ ᱠᱟᱹᱪ ᱯᱚᱨᱮ ᱢᱟᱱᱮ ᱠᱟᱹᱪ ᱪᱩᱞᱩᱝ ᱦᱟᱨᱟ ᱢᱟᱱᱮ ᱫᱟᱫᱟ ᱠᱟᱭᱮ ᱠᱟᱹᱪ ᱪᱩᱞᱩᱝ ᱞᱟᱦᱟ ᱧᱚᱜ ᱞᱮᱱᱜᱮ ᱛᱟᱨᱯᱚᱨᱮ ᱟᱢ ᱫᱚ ᱛᱟᱭᱚᱢ ᱛᱮᱞᱤᱧ ᱵᱷᱚᱛᱨᱤ ᱢᱮ
ᱟᱪᱪᱷᱟ ᱦᱮᱸ ᱾ ᱱᱤᱭᱟᱹ ᱦᱚ ᱵᱷᱟᱜᱤ ᱵᱮᱱ ᱠᱟᱹᱢᱤ ᱟᱠᱟᱼᱟ ᱟᱫᱚ ᱦᱳᱥᱴᱮᱞ ᱠᱚᱨᱮ ᱫᱚᱵᱤᱱ ᱫᱚᱦᱚ ᱟᱠᱟᱫ ᱠᱤᱱᱟ ᱥᱮ ᱵᱟᱝᱟ? ᱱᱮᱛᱟᱨ ᱢᱟ ᱫᱚᱢᱮ ᱦᱳᱥᱴᱮᱞ ᱟᱥᱨᱚᱢ ᱠᱚ ᱩᱰᱩᱠ ᱟᱠᱟᱱᱟ ᱾
ᱦᱮᱸ ᱦᱮᱸ ᱦᱳᱥᱴᱮᱞ ᱨᱮᱜᱮᱞᱤᱧ ᱫᱚᱦᱚ ᱟᱠᱟᱫᱮᱭᱟ ᱵᱟᱹᱵᱩ ᱫᱚ ᱾
ᱚ ᱟᱨ ᱛᱟᱦᱚᱞᱮ ᱢᱟᱹᱭᱴᱤᱡ ᱫᱚ ᱱᱟᱦᱟᱜ ᱱᱤᱛᱚᱝ ᱫᱚ ᱚᱲᱟᱜ ᱨᱮᱜᱮ ᱢᱮᱱᱟᱭᱟ?
ᱦᱮᱸ ᱚᱲᱟᱜ ᱨᱮᱜᱮ ᱢᱮᱱᱟᱭᱟ ᱟᱫᱚ ᱟᱛᱩ ᱠᱚᱨᱮ ᱤᱥᱩᱱ ᱟᱥᱲᱟ ᱠᱚᱞᱤᱧ ᱵᱷᱮᱡᱟ ᱮ ᱠᱟᱱᱟ ᱾ ᱞᱤᱧ ᱥᱩᱨ ᱥᱩᱯᱩᱨ ᱠᱚᱨᱮ ᱜᱮ ᱟᱫᱚ ᱥᱟᱺᱜᱤᱧ ᱨᱮᱫᱚ ᱵᱟᱹᱞᱤᱧ ᱵᱷᱚᱨᱛᱤ ᱞᱮᱫᱮᱭᱟ ᱟᱫᱚ
ᱟᱫᱚ ᱚᱲᱟᱜ ᱦᱚᱸ ᱚᱲᱟᱜ ᱨᱮᱦᱚᱸ ᱠᱟᱹᱪ ᱪᱮᱫ ᱞᱮᱠᱟ ᱧᱚᱜ ᱱᱟᱦᱟᱜ ᱵᱩᱡᱷᱟᱹᱜᱼᱟ ᱜᱤᱫᱽᱨᱟᱹ ᱠᱚ ᱵᱟᱝ ᱠᱚ ᱛᱟᱦᱮᱸᱱ ᱠᱷᱟᱱ ᱟᱫᱚ ᱱᱤᱭᱟᱹ ᱫᱚ ᱴᱷᱤᱠ ᱜᱮᱵᱮᱱ ᱠᱟᱹᱢᱤ ᱟᱠᱟᱜᱼᱟ ᱢᱤᱫᱴᱟᱝ ᱫᱚ ᱥᱟᱺᱜᱤᱧ ᱨᱮ ᱵᱮᱱ ᱫᱚᱦᱚ ᱠᱟᱫᱮᱭᱟ ᱢᱤᱫᱴᱟᱝ ᱫᱚ ᱥᱩᱨ ᱨᱮᱱᱟᱜ ᱱᱚᱣᱟ ᱫᱚ ᱴᱷᱤᱠᱟᱹᱱ ᱜᱮᱭᱟ ᱦᱮᱸ ᱾
ᱟᱫᱚ ᱵᱟᱯᱟᱠ ᱫᱚ ᱵᱟᱠᱤᱱ ᱵᱟᱯᱟᱠ ᱜᱚᱜ ᱜᱮᱭᱟ ᱵᱟᱯᱟᱠ ᱫᱚ ᱵᱟᱠᱤᱱ ᱵᱟᱯᱟᱠ ᱵᱟᱯᱟᱠᱜᱼᱟ ᱟᱫᱚ ᱟᱹᱞᱤᱧ ᱜᱮᱞᱤᱧ ᱵᱟᱯᱟᱠ ᱠᱟᱜ ᱠᱤᱱᱟᱹ ᱠᱟᱹᱪ ᱪᱩᱞᱩᱝ ᱟᱫᱚ ᱯᱷᱳᱱ ᱛᱮᱜᱮ ᱰᱮᱞᱤ ᱠᱤᱱ ᱨᱚᱯᱚᱲᱟᱠᱤᱱ ᱾
ᱚ ᱟᱫᱚ ᱧᱮᱞ ᱵᱤᱱ ᱱᱚᱝᱠᱟ ᱫᱚ ᱦᱩᱭᱩᱜ ᱜᱮᱭᱟ ᱵᱚᱭᱦᱟ ᱫᱩᱞᱟᱹᱲ ᱫᱚ ᱛᱟᱦᱮᱱ ᱜᱮᱭᱟ ᱩᱭᱦᱟᱹᱨ ᱫᱚ ᱱᱟᱦᱟᱜ ᱛᱟᱦᱮᱱ ᱜᱮᱭᱟ ᱟᱫᱚ ᱩᱜ ᱯᱟᱲᱦᱟᱜ ᱠᱷᱟᱹᱛᱤᱨ ᱛᱮᱫᱚ ᱱᱟᱦᱟᱜ ᱫᱤᱥᱚᱢ ᱫᱩᱱᱤᱭᱟᱹ ᱫᱟᱸᱬᱟᱱ ᱛᱮᱜᱮ ᱦᱩᱭᱩᱜᱼᱟ ᱱᱟᱦᱟᱜ ᱟᱫᱚ ᱚᱱᱟ ᱠᱷᱟᱹᱛᱤᱨ ᱫᱚ ᱵᱟᱯᱟᱠ ᱠᱚᱜᱮ ᱦᱩᱭᱩᱜᱼᱟ ᱚᱱᱟ ᱵᱚᱭᱦᱟ ᱫᱩᱞᱟᱹᱲᱮᱢ ᱩᱭᱦᱟᱹᱨ ᱞᱮᱠᱷᱟᱱ ᱫᱚ ᱵᱟᱝ ᱦᱩᱭᱩᱜᱼᱟ ᱛᱚ ᱾
ᱦᱮᱸᱻ ᱛᱚ ᱾ ᱟᱫᱚ ᱤᱱᱟᱹ ᱠᱷᱟᱹᱛᱤᱨ ᱜᱮ ᱟᱫᱚᱞᱤᱧ ᱵᱟᱯᱟᱠ ᱠᱟᱜ ᱠᱤᱱᱟᱞᱤᱧ ᱟᱫᱚ ᱱᱤᱛᱚᱜ ᱫᱚ ᱦᱚᱯᱚᱱ ᱢᱟᱹᱭ ᱦᱚᱸ ᱩᱱᱤ ᱦᱳᱭ ᱾ ᱟᱻ ᱚᱞ ᱚᱞᱚᱜ ᱠᱚᱞᱤᱧ ᱥᱤᱠᱟᱭᱮ ᱠᱟᱱᱟᱞᱤᱧ ᱟᱹᱞᱤᱧ ᱡᱚᱠᱷᱚᱱ ᱩᱱᱟᱹᱜ ᱫᱷᱟᱹᱵᱤᱡ ᱞᱤᱧ ᱯᱟᱲᱦᱟᱣ ᱠᱟᱱᱟ ᱠᱚᱢ ᱦᱚᱸᱞᱤᱧ ᱯᱟᱲᱦᱟᱣ ᱫᱟᱲᱮ ᱟᱠᱟᱫ ᱨᱮᱦᱚᱸ ᱛᱤᱱᱟᱹᱜ ᱞᱤᱧ ᱵᱟᱰᱟᱭᱟ ᱟ ᱛᱤᱱᱟᱹᱜ ᱞᱤᱧ ᱢᱟᱱᱮ ᱩᱭᱦᱟᱹᱨ ᱟᱠᱟᱫᱟᱞᱤᱧ ᱚᱱᱟ ᱠᱚᱞᱤᱧ ᱯᱟᱲᱦᱟᱣ ᱠᱟᱱᱟᱞᱤᱧ ᱾
ᱦᱩᱸᱻ ᱦᱮᱸ ᱱᱚᱣᱟ ᱦᱚᱸ ᱱᱚᱣᱟ ᱦᱚᱸ ᱴᱷᱤᱠ ᱟᱫᱚ ᱢᱟᱨᱟᱝᱤᱡ ᱵᱟᱹᱵᱩ ᱴᱟᱜ ᱫᱚ ᱱᱟᱦᱟᱜ ᱚᱲᱟᱜ ᱨᱮᱱᱟᱜ ᱟᱭᱳ ᱫᱩᱞᱟᱹᱲ ᱵᱟᱵᱟ ᱫᱩᱞᱟᱹᱲ ᱫᱚ ᱱᱟᱦᱟᱜ ᱵᱟᱭ ᱧᱟᱢ ᱫᱟ ᱟᱫᱚ ᱾ ᱪᱤᱠᱟᱹᱭᱟᱵᱤᱱ ᱚᱞᱚᱜ ᱠᱷᱟᱹᱛᱤᱨ ᱫᱚ ᱚᱲᱟᱜ ᱵᱟᱦᱨᱮ ᱪᱟᱞᱟᱜ ᱛᱮᱜᱮ ᱦᱩᱭᱩᱜᱼᱟ ᱾
ᱦᱮᱸ ᱛᱚ ᱾ ᱟᱫᱚ ᱚᱱᱟᱜᱮ ᱵᱟᱹᱵᱩ ᱫᱚ ᱯᱟᱲᱦᱟᱜ ᱠᱟᱱ ᱜᱮᱭᱟᱭ ᱟᱫᱚ ᱵᱷᱟᱜᱤ ᱜᱮ ᱯᱟᱲᱦᱟᱜ ᱜᱮᱭᱟ ᱵᱟᱹᱵᱩ ᱦᱚᱸ ᱵᱷᱟᱜᱤ ᱜᱮ ᱨᱮᱡᱟᱞᱴ ᱠᱚᱛᱟᱭ ᱾
ᱚᱻ
ᱯᱟᱥ ᱢᱟᱱᱮ ᱡᱚᱛᱚ ᱨᱮᱜᱮ ᱵᱷᱟᱹᱜᱤ ᱜᱮ ᱮᱠᱫᱚᱢ ᱨᱮᱡᱟᱞᱴ ᱛᱟᱭ ᱫᱚ, ᱟᱨ ᱢᱟᱹᱭ
ᱯᱟᱲᱦᱟᱣ ᱫᱚᱨᱠᱟᱨ ᱥᱮ ᱡᱟᱹ ᱵᱷᱟᱹᱜᱤ ᱵᱷᱟᱹᱜᱤ ᱡᱩᱫᱤ ᱨᱮᱡᱟᱞᱴ ᱠᱚ ᱦᱩᱭᱩᱜᱼᱟ ᱵᱤᱱᱤᱰ ᱠᱚᱨᱮ ᱵᱷᱟᱹᱜᱤ ᱱᱟᱢᱵᱟᱨᱮ ᱧᱟᱢᱟ ᱛᱟᱦᱚᱞᱮ ᱱᱤᱝᱠᱟᱹ ᱜᱮᱛᱚ ᱵᱷᱟᱹᱜᱤ ᱟᱵᱚ ᱫᱚ ᱱᱚᱣᱟ ᱜᱮᱛᱚᱵᱚᱱ ᱠᱷᱚᱡᱽ-ᱟ ᱦᱮᱸ ᱥᱮ ᱜᱤᱫᱽᱨᱟᱹ ᱚᱞᱚᱜ ᱯᱟᱲᱦᱟᱜ ᱵᱷᱟᱹᱜᱤ ᱵᱟᱲᱟᱭ ᱢᱟ ᱞᱟᱯᱷᱟᱝ ᱥᱮ ᱥᱮᱨᱢᱟ ᱦᱟᱹᱴ ᱞᱟᱯᱷᱟᱝ ᱥᱮᱪᱮᱫ ᱮ ᱧᱟᱢ ᱢᱟ ᱞᱟᱯᱷᱟᱝ ᱥᱮᱪ ᱮ ᱪᱟᱞᱟᱣ ᱫᱟᱲᱮᱭᱟᱜ ᱾ ᱢᱟ ᱱᱤᱭᱟᱹ ᱜᱮᱛᱚ ᱵᱚᱱ ᱠᱷᱚᱡᱟ ᱜᱚ ᱵᱟᱵᱟ ᱠᱚᱫᱚ ᱦᱮᱸ ᱥᱮ ᱾
ᱦᱮᱸ ᱦᱮᱸ ᱾ ᱟᱫᱚ ᱪᱤᱠᱤ ᱦᱚᱞᱤᱧ ᱪᱤᱠᱤ ᱛᱮᱜᱮᱞᱤᱧ ᱚᱞ ᱯᱟᱲᱦᱟᱣᱮ ᱠᱟᱱᱟ ᱾ ᱟᱨ ᱪᱤᱠᱤ ᱥᱟᱶ ᱥᱟᱶᱛᱮ ᱟᱫᱚ ᱟᱵᱚ ᱵᱟᱝᱞᱟ ᱵᱟᱝᱞᱟ ᱦᱚᱞᱤᱧ ᱱᱚᱜᱱᱟ ᱦᱚᱞᱤᱧ ᱥᱤᱠᱷᱟᱹᱣ ᱦᱚᱪᱚᱭᱮ ᱠᱟᱱᱟ ᱟᱨ ᱤᱝᱞᱤᱥ ᱢᱟ ᱤᱝᱞᱤᱥ ᱦᱚᱸ ᱠᱚ ᱥᱤᱠᱟᱣ ᱟᱠᱚ ᱠᱟᱱ ᱜᱮᱭᱟ ᱛᱚ ᱟᱫᱚ ᱚᱱᱟ ᱠᱚᱦᱚᱸ ᱞᱤᱧ ᱥᱤᱠᱟᱭ ᱮ ᱠᱟᱱᱟᱞᱤᱧ ᱵᱟᱹᱵ ᱵᱟᱹᱵᱩ ᱞᱤᱧ ᱟᱫᱚ ᱱᱚᱰᱮ ᱴᱷᱮᱱ ᱱᱚᱝᱠᱟ ᱜᱮ ᱴᱤᱭᱩᱥᱚᱱ ᱢᱟᱥᱴᱟᱨ ᱠᱚᱞᱤᱧ ᱥᱟᱵ ᱠᱟᱫᱮᱭᱟ ᱾ ᱟᱫᱚ ᱮᱠᱞᱟ ᱦᱚᱸ ᱮᱠᱞᱟ ᱦᱚᱸ ᱞᱟᱹᱭᱮᱫᱟᱱᱤ ᱮᱠᱞᱟ ᱦᱚᱸ ᱟᱡ ᱵᱟᱵᱟ ᱦᱚᱸ ᱛᱤᱱᱟᱹᱜ ᱮ ᱠᱟᱹᱢᱤᱭᱟ ᱾
ᱦᱳᱭ ᱱᱚᱣᱟ ᱦᱚᱸ ᱴᱷᱤᱠ ᱜᱮᱭᱟ ᱮᱠᱞᱟ ᱛᱮᱫᱚ ᱛᱤᱱᱟᱹᱜ ᱮᱠᱞᱟ ᱛᱮᱫᱚ ᱥᱚᱝᱥᱟᱨ ᱫᱚ ᱵᱟᱝ ᱪᱟᱞᱟᱜ-ᱟ ᱾
ᱦᱮᱸ ᱦᱮᱸ ᱾ ᱟᱫᱚ ᱟᱹᱞᱤᱧ ᱱᱤᱛᱚᱜ ᱡᱚᱠᱷᱚᱱ ᱟᱫᱚ ᱚᱱᱟ ᱠᱚ ᱫᱟᱠᱟ ᱠᱚ ᱟᱫᱚ ᱵᱟ ᱢᱟᱹᱭ ᱢᱮᱱᱟᱭᱟ ᱛᱚ ᱟᱫᱚ ᱢᱟᱹᱭ ᱫᱚ ᱟᱫᱚᱞᱤᱧ ᱫᱚᱦᱚ ᱦᱚᱴᱚᱠᱟᱭ ᱠᱟᱱᱟ ᱦᱟᱱᱟᱨᱤᱧ ᱵᱩᱰᱦᱤ ᱢᱮᱱᱟᱭᱟ ᱾
ᱦᱮᱸ ᱦᱮᱸ ᱾
ᱦᱟᱱᱟᱨᱤᱧ ᱵᱩᱰᱷᱤ ᱴᱷᱮᱱ ᱞᱤᱧ ᱫᱚᱦᱚ ᱦᱚᱴᱚᱠᱟᱭ ᱠᱟᱱᱟ ᱢᱟᱹᱭ ᱫᱚ ᱾ ᱟᱫᱚ ᱟᱹᱞᱤᱧ ᱫᱚ ᱟᱫᱚ ᱛᱮᱦᱮᱧ ᱫᱚ ᱠᱟᱹᱡ ᱵᱟᱞᱤᱧ ᱪᱟᱞᱟᱣ ᱟᱠᱟᱱᱟ ᱠᱟᱹᱢᱤ ᱫᱚ ᱠᱟᱹᱡ
ᱚᱻ
ᱟᱫᱚ ᱟᱹᱞᱤᱧ ᱫᱚ ᱰᱮᱞᱤ ᱜᱮ ᱠᱟᱹᱢᱤ ᱫᱚᱞᱤᱧ ᱪᱟᱞᱟᱜ-ᱟ ᱛᱮᱦᱮᱧ ᱫᱚ ᱵᱟᱹᱞᱤᱧ ᱪᱟᱞᱟᱣ
ᱟᱫᱚ ᱤᱭᱟᱹ ᱪᱮᱫ ᱠᱟᱹᱢᱤ ᱵᱮᱱ ᱪᱟᱞᱟᱜ ᱛᱮ?
ᱪᱮᱫ ᱠᱟᱹᱢᱤ ᱞᱤᱧ ᱪᱟᱞᱟᱜ-ᱟ ᱵᱷᱟᱴᱟ ᱠᱟᱹᱢᱤ ᱞᱤᱧ ᱪᱟᱞᱟᱜ-ᱟ ᱾
ᱚ ᱟᱫᱚ ᱟᱹᱞᱤᱧ ᱱᱚᱣᱟ ᱠᱷᱚᱱᱟᱜ ᱟᱨ ᱢᱤᱫᱴᱟᱝ ᱵᱷᱟᱹᱜᱤ ᱠᱟᱛᱷᱟ ᱞᱤᱧ ᱞᱟᱹᱭᱟᱵᱤᱱ ᱠᱟᱱᱟ ᱟᱹᱵᱤᱱ ᱫᱚ ᱵᱷᱟᱴᱟ ᱠᱟᱹᱢᱤ ᱵᱟᱝ ᱠᱟᱛᱮᱫ ᱡᱩᱫᱤ ᱚᱲᱟᱜ ᱠᱚᱨᱮ ᱠᱟᱹᱴᱤᱡ ᱫᱚᱠᱟᱱ ᱠᱚ ᱥᱮ ᱥᱤᱞᱟᱹᱭ ᱠᱚᱵᱤᱱ ᱵᱟᱲᱟᱭ ᱠᱷᱟᱱ ᱚᱱᱟ ᱠᱚᱵᱮᱱ ᱠᱷᱩᱞᱟᱹᱣ ᱞᱮᱠᱷᱟᱱ ᱥᱮ ᱵᱟᱨᱦᱮ ᱴᱟᱜ ᱫᱚ ᱪᱟᱞᱟᱜ ᱵᱟᱝ ᱦᱩᱭ ᱠᱚᱜ ᱛᱟᱹᱵᱤᱱᱟ ᱾ ᱠᱟᱨᱚᱱ ᱛᱤᱨᱞᱟᱹ ᱦᱚᱯᱚᱱ ᱫᱚ ᱵᱟᱦᱨᱮ ᱪᱟᱞᱟᱜ ᱫᱚ ᱟᱹᱰᱤ ᱵᱷᱟᱹᱜᱤ ᱫᱚ ᱵᱟᱝ ᱢᱚᱱᱮᱜ-ᱟ ᱾ ᱟᱫᱚ ᱟᱞᱤᱧ ᱞᱤᱧ ᱢᱮᱱᱟ ᱚᱲᱟᱜ ᱠᱚᱨᱮ ᱡᱩᱫᱤ ᱫᱚᱠᱟᱱ ᱠᱚ ᱛᱟᱦᱮᱱ ᱠᱷᱟᱱ ᱥᱮ ᱚᱱᱟ ᱥᱤᱞᱟᱹᱭ ᱢᱮᱥᱤᱱ ᱠᱚ ᱛᱟᱦᱮᱱ ᱠᱷᱟᱱ ᱛᱟᱦᱞᱮ ᱚᱲᱟᱜ ᱨᱮᱜᱮ ᱠᱟᱹᱢᱤ ᱜᱟᱱ ᱠᱚᱜ-ᱟ ᱾
ᱦᱩᱸ ᱦᱩᱸ ᱾ ᱵᱟᱝᱟ ᱪᱮᱥᱴᱟ ᱫᱚᱞᱤᱧ ᱪᱮᱥᱴᱟᱭᱮᱫᱟ ᱟᱫᱚ ᱯᱩᱭᱥᱟᱹ ᱦᱚᱸ ᱞᱤᱧ ᱠᱟᱹᱣᱰᱤ ᱠᱚᱦᱚᱸ ᱞᱤᱧ ᱩᱰᱩᱝ ᱠᱟᱫᱟᱞᱤᱧ ᱾ ᱟᱫᱚ ᱚᱱᱟ ᱚᱱᱟ ᱫᱚ ᱵᱟᱹᱞᱤᱧ ᱞᱟᱹᱭᱟ ᱵᱟᱝᱞᱤᱧ ᱞᱟᱹᱭᱟᱭᱟᱜ ᱵᱤᱱᱟ ᱾ ᱚᱱᱟ ᱠᱚᱫᱚᱞᱤᱧ ᱩᱰᱩᱠ ᱠᱟᱱᱟ ᱢᱟᱱᱮ ᱟᱫᱚ ᱤᱧ ᱡᱟᱶᱟᱭ ᱦᱚᱸ ᱩᱱᱤ ᱦᱚᱸ ᱠᱟᱹᱪ ᱪᱩᱞᱩᱝ ᱮ ᱩᱰᱩᱝ ᱠᱟᱫᱟᱭ ᱟᱨ ᱤᱧᱦᱚ ᱠᱟᱹᱡ ᱤᱧ ᱩᱰᱩᱝ ᱠᱟᱫᱟ ᱟᱫᱚ ᱫᱚᱠᱟᱱ ᱛᱚᱠᱷᱚᱱ ᱦᱟᱸᱜ ᱞᱤᱧ ᱵᱟᱹᱭᱥᱟᱹᱭᱟ ᱱᱟᱦᱟᱜ ᱟᱫᱚ ᱚᱲᱟᱜ ᱞᱤᱧ ᱛᱮᱭᱟᱨ ᱮᱫᱟ ᱛᱚ
ᱦᱩᱸ ᱦᱩᱸ ᱦᱩᱸ ᱾
ᱚᱲᱟᱜ ᱠᱚᱞᱤᱧ ᱛᱮᱭᱟᱨ ᱮᱫᱟ ᱟᱫᱚ ᱚᱲᱟᱜ ᱠᱚ ᱛᱮᱭᱟᱨ ᱠᱟᱛᱮᱫ ᱟᱫᱚ ᱠᱟᱹᱡ ᱵᱷᱟᱜᱮ ᱧᱚᱜ ᱫᱚᱠᱟᱱ ᱠᱚ ᱠᱷᱩᱞᱟᱹᱣ ᱦᱩᱭᱩᱜ-ᱟ ᱥᱮ ᱫᱚᱠᱟᱱ ᱠᱚ ᱛᱮᱭᱟᱨ ᱦᱩᱭᱩᱜ-ᱟ ᱾
ᱦᱮᱸ ᱟᱫᱚ ᱱᱟᱦᱟᱜ ᱟᱹᱵᱤᱱ ᱫᱚ ᱫᱚᱠᱟᱱ ᱨᱮ ᱠᱟᱹᱢᱤ ᱵᱮᱱ ᱥᱮ ᱛᱟᱦᱮᱱ ᱵᱤᱱ ᱱᱟᱦᱟᱜ ᱟᱨ ᱟᱹᱵᱤ ᱨᱮᱱ ᱡᱩᱨᱤᱴᱤᱜ ᱫᱚ ᱵᱟᱦᱨᱮ ᱥᱮᱫ ᱟᱫᱚ ᱠᱚᱲᱟ ᱦᱚᱯᱚᱱ ᱫᱚ ᱤᱭᱟᱹ ᱠᱟᱹᱴᱤᱡ ᱚᱲᱟᱜ ᱵᱟᱨᱦᱮ ᱠᱟᱹᱢᱤ ᱠᱚ ᱪᱟᱞᱟᱣ ᱞᱮᱱᱠᱷᱟᱱ ᱦᱚᱸ ᱴᱷᱤᱠᱟᱹᱱ ᱜᱮᱭᱟ ᱾ ᱟᱫᱚ ᱢᱮᱱᱠᱷᱟᱱ ᱟᱵᱚ ᱠᱩᱲᱤ ᱦᱚᱯ ᱚᱱ ᱠᱚᱫᱚ ᱱᱟᱦᱟᱜ ᱥᱮ ᱵᱟᱹᱦᱩᱲᱤᱭᱟᱹ ᱠᱚᱫᱚ ᱚᱱᱠᱟ ᱵᱟᱭᱨᱮ ᱠᱟᱹᱢᱤ ᱪᱟᱞᱟᱜ ᱫᱚ ᱩᱱᱟᱹᱜ ᱵᱷᱟᱜᱤ ᱫᱚ ᱵᱟᱝ ᱥᱚᱵᱷᱟᱜ-ᱟ ᱥᱮ ᱵᱟᱝ ᱢᱚᱱᱮᱭᱟᱜ-ᱟ ᱾ ᱚᱲᱟᱜ ᱠᱚᱨᱮ ᱜᱮ ᱴᱷᱤᱠ ᱫᱚ ᱟᱫᱚ ᱢᱮᱱᱠᱷᱟᱱ ᱩᱯᱟᱹᱭ ᱵᱟᱝ ᱛᱟᱦᱮᱱ ᱠᱷᱟᱱ ᱫᱚ ᱪᱟᱞᱟᱜ ᱛᱮᱜᱮ ᱦᱩᱭ ᱟᱵᱚᱱᱟ ᱦᱮᱸ ᱥᱮ ᱚᱲᱟᱜ ᱥᱚᱝᱥᱟᱨ ᱪᱟᱞᱟᱣ ᱞᱟᱹᱜᱤᱫ ᱛᱮᱫᱚ ᱾
ᱟᱨ ᱱᱮᱛᱟᱨ ᱢᱟ ᱵᱟᱹᱦᱩ ᱮᱨᱟ ᱠᱚᱢᱟ ᱱᱮᱛᱟᱨ ᱢᱟ ᱡᱟᱶᱟᱭ ᱟᱠᱚᱨᱮᱱ ᱪᱷᱟᱛᱟ ᱫᱟᱨᱮ ᱥᱟᱶ ᱛᱮᱜᱮᱠᱚ ᱪᱟᱞᱟᱜ ᱠᱟᱱᱟ ᱠᱚ ᱠᱟᱹᱢᱤ ᱵᱟᱦᱮᱨᱮ ᱠᱟᱹᱢᱤ ᱠᱤᱱᱛᱩ ᱪᱷᱟᱛᱟ ᱫᱟᱨᱮ ᱛᱤᱧ ᱫᱚ ᱚᱱᱟ ᱫᱚ ᱵᱟᱭ ᱠᱩᱥᱤᱭᱟᱜ ᱜᱮᱭᱟ᱾
ᱦᱮᱸ ᱟᱹᱞᱤᱧ ᱦᱚᱸ ᱱᱚᱣᱟ ᱫᱚ ᱠᱟᱹᱴᱤᱡ ᱵᱟᱝᱞᱤᱧ ᱠᱩᱥᱤᱭᱟᱜ ᱜᱮᱭᱟ ᱱᱟᱦᱟᱜ ᱟᱹᱞᱤᱧ ᱦᱚᱸ ᱱᱚᱣᱟ ᱫᱚ
ᱦᱮᱸ ᱦᱮᱸ ᱟᱫᱚ ᱚᱱᱟ ᱚᱱᱟ ᱫᱚ ᱟᱵᱚ ᱫᱚ ᱠᱩᱲᱤ ᱦᱚᱯᱚᱱ ᱠᱟᱱᱟ ᱵᱚᱱ᱾ ᱟᱫᱚ ᱠᱩᱲᱤ ᱦᱚᱯᱚᱱ ᱡᱩᱫᱤ ᱢᱟᱱᱮ ᱪᱷᱟᱛᱤᱠ ᱱᱮᱛᱟᱨ ᱫᱟᱨᱮ ᱥᱟᱶ ᱡᱩᱫᱤ ᱟᱢᱦᱚ ᱡᱩᱫᱤ ᱠᱟᱹᱢᱤᱢ ᱪᱟᱞᱟᱜᱼᱟ ᱚᱱᱟ ᱫᱚ ᱠᱤᱱᱛᱩ ᱠᱷᱟᱨᱟᱯ ᱦᱳᱭᱳᱜᱼᱟ᱾ ᱠᱷᱟᱨᱟᱯ ᱦᱳᱭᱳᱜᱼᱟ ᱥᱮ ᱵᱟᱹᱲᱤᱡ ᱟᱹᱛᱳ ᱦᱚᱲ ᱠᱚᱠᱚ ᱢᱮᱛᱟᱢᱟ ᱩᱱᱤ ᱩᱱᱤ ᱯᱷᱟᱱᱟ ᱠᱤᱢᱤᱱ ᱫᱚ ᱱᱚᱝᱠᱟᱱᱟᱭ᱾
ᱦᱳᱭ ᱟᱫᱚ ᱱᱟᱦᱟᱜ ᱢᱮᱱᱠᱷᱟᱱ ᱡᱚᱛᱚ ᱦᱚᱲ ᱫᱚ ᱵᱟᱝᱵᱚᱱ ᱥᱚᱢᱟᱱᱟ ᱠᱚᱫᱚ ᱧᱮᱞ ᱵᱚᱱ ᱦᱮᱸᱚᱠᱚᱭ ᱠᱚᱣᱟᱜ ᱫᱚ ᱚᱲᱟᱜ ᱠᱚᱨᱮ ᱡᱚᱢ ᱠᱚᱦᱚᱸ ᱵᱟᱝ ᱛᱟᱦᱮᱱ ᱠᱷᱟᱱ ᱫᱚ ᱟᱵᱚ ᱫᱚ ᱪᱟᱞᱟᱜ ᱛᱮᱜᱮ ᱞᱟᱹᱠᱛᱤᱭᱟᱵᱚᱱᱟ ᱦᱮᱸ ᱥᱮ ᱟᱫᱚᱞᱤᱧ ᱢᱮᱱᱟ ᱦᱮᱸ ᱠᱟᱹᱢᱤ ᱫᱚ ᱪᱟᱞᱟᱜ ᱵᱤᱱ ᱟᱫᱚ ᱵᱟᱹᱲᱤᱡ ᱵᱮᱵᱚᱦᱟᱨ ᱫᱚ ᱟᱞᱚᱵᱤᱱ ᱵᱮᱵᱚᱦᱟᱨ ᱢᱟ ᱦᱮᱸ ᱥᱮ ᱱᱟᱯᱟᱭ ᱞᱮᱠᱟ ᱪᱟᱞᱟᱜ ᱵᱤᱱ ᱱᱟᱯᱟᱭ ᱞᱮᱠᱟ ᱦᱤᱡᱩᱜ ᱵᱤᱱ ᱱᱚᱝᱠᱟ ᱫᱚ ᱴᱷᱤᱠᱟᱹᱱ ᱜᱮᱭᱟ ᱢᱮᱱ ᱠᱷᱟᱱ ᱟᱹᱵᱤᱱ ᱫᱚ ᱚᱲᱟᱜ ᱠᱷᱚᱱ ᱵᱟᱭᱨᱮ ᱵᱤᱱ ᱩᱰᱩᱠ ᱟᱠᱟᱱᱟ ᱵᱟᱹᱲᱤᱡ ᱵᱮᱱ ᱵᱮᱵᱚᱦᱟᱨᱟ ᱟᱹᱛᱷᱟᱹᱲᱤ ᱜᱮᱵᱮᱱ ᱫᱟᱬᱟᱱᱟ ᱱᱤᱭᱟᱹ ᱴᱟᱜ ᱫᱚ ᱦᱟᱸᱜ ᱵᱟᱝ ᱴᱷᱤᱠᱚᱜ-ᱟ ᱵᱟᱹᱦᱩ ᱠᱩᱲᱤ ᱟᱠᱟᱱᱟ ᱵᱮᱱ ᱢᱮᱱᱛᱮ ᱫᱚ ᱦᱮᱸ ᱥᱮ
ᱟᱨ ᱱᱮᱛᱟᱨ ᱢᱟ ᱞᱟᱹᱭ ᱫᱟᱠᱚ ᱡᱟᱶᱟᱭ ᱪᱮᱛᱟᱱ ᱡᱟᱶᱟᱭ ᱠᱚ ᱧᱟᱢᱮᱫ ᱠᱚᱣᱟ ᱟᱫᱚ ᱟᱞᱤᱧ ᱫᱚ ᱟᱞᱤᱧ ᱫᱚ ᱟᱞᱤᱧ ᱫᱚ ᱩᱱᱟᱹᱜ ᱫᱷᱟᱹᱵᱤᱡ ᱫᱚ ᱵᱟᱹᱞᱤᱧ ᱪᱟᱞᱟᱣ ᱠᱟᱱᱟ᱾ ᱦᱮᱸ ᱥᱮ ᱟᱞᱤᱧ ᱫᱚ ᱚᱠᱚᱭ ᱪᱷᱟᱛᱟ ᱫᱟᱨᱮ ᱴᱷᱮᱱ ᱠᱚ ᱮᱢᱟᱠᱟᱫ ᱞᱤᱧᱟ᱾ ᱥᱮ ᱢᱚᱸᱬᱮ ᱦᱚᱲ ᱠᱚ ᱧᱩᱫ ᱧᱩᱢ ᱟᱠᱟᱫ ᱞᱤᱧᱟ ᱥᱮ ᱱᱚᱰᱮ ᱦᱟᱸᱰᱮ ᱨᱮᱱ ᱤᱧ ᱵᱟᱵᱟ ᱛᱟᱠᱚ ᱚᱲᱟᱜ ᱨᱮᱱ ᱢᱚᱸᱬᱮ ᱦᱚᱲ ᱱᱚᱰᱮ ᱴᱷᱮᱱ ᱤᱧ ᱪᱷᱟᱛᱟ ᱫᱟᱨᱮ ᱛᱟᱠᱚ ᱚᱲᱟᱜ ᱨᱮ ᱢᱚᱸᱬᱮ ᱦᱚᱲ ᱫᱩᱲᱩᱵ ᱜᱚᱴᱟ ᱠᱟᱛᱮ ᱜᱮᱛᱚ ᱟᱞᱤᱧ ᱢᱟᱠᱚ ᱡᱩᱨᱤᱯ ᱯᱟᱨᱤ ᱠᱟᱜ-ᱞᱤᱧᱟ᱾
ᱮᱠᱫᱚᱢ ᱮᱠᱫᱚᱢ
ᱦᱮᱸ ᱦᱮᱸ ᱦᱮᱸ ᱡᱩᱨᱤᱯᱟᱨᱤ ᱠᱟᱛᱮᱫ ᱜᱮᱛᱚ ᱟᱫᱚ ᱟᱫᱚ ᱱᱤᱛᱳᱜ ᱫᱚ ᱥᱟᱨᱟ ᱡᱤᱵᱚᱱ ᱥᱮ ᱮᱭᱟᱭ ᱡᱚᱱᱚᱢ ᱫᱷᱟᱹᱵᱤᱡ ᱢᱤᱫ ᱥᱟᱶᱛᱮ ᱛᱟᱦᱮᱸ ᱦᱩᱭᱩᱜ ᱛᱟᱹᱞᱤᱧᱟ ᱥᱮ ᱜᱤᱫᱽᱨᱟᱹ ᱯᱤᱫᱟᱹᱨ ᱠᱟᱛᱮᱫ ᱢᱤᱫ ᱥᱟᱶᱛᱮ ᱛᱟᱦᱮᱸ ᱦᱩᱭᱩᱜᱼᱟ ᱜᱤᱫᱟᱹᱨ ᱯᱤᱫᱟᱹᱨ ᱠᱚ ᱥᱮᱬᱟ ᱞᱮᱱᱠᱷᱟᱱ ᱠᱚ ᱩᱱᱠᱩ ᱠᱚ ᱵᱩᱡᱷᱟᱹᱣ ᱠᱟᱛᱮᱫ ᱛᱟᱨᱯᱚᱨᱮ ᱜᱚᱝ ᱠᱚ ᱦᱳᱭᱳᱜᱼᱟ ᱟᱨ ᱱᱮᱛᱟᱨ ᱢᱟ ᱜᱤᱫᱟᱹᱨ ᱯᱤᱫᱟᱹᱨ ᱦᱚᱸᱠᱚ ᱟᱫᱚ ᱠᱚ ᱥᱮᱬᱟᱜ ᱠᱟᱱ ᱦᱟᱨᱟᱜ ᱠᱟᱱ ᱠᱷᱟᱱ ᱜᱮᱠᱚ ᱟᱫᱚ ᱠᱚ ᱟᱠᱚ ᱛᱮᱜᱮᱠᱚ ᱜᱚᱝᱚᱜ
ᱟᱠᱚ ᱛᱮᱜᱮ ᱠᱚ ᱟᱹᱜᱩᱭᱮᱫ ᱠᱚᱣᱟ ᱦᱟᱸᱜ ᱦᱮᱸ ᱱᱚᱣᱟ ᱦᱚᱸ ᱧᱮᱞᱚᱜᱚᱜ ᱠᱟᱱ ᱜᱮᱭᱟ ᱦᱮᱸ
ᱦᱮᱸ ᱦᱮᱸ ᱟᱫᱚ ᱦᱚᱯᱚᱱ ᱱᱟ ᱢᱟᱱᱮ ᱟᱹᱞᱤᱤᱡ ᱠᱚᱲᱟ ᱜᱤᱫᱽᱨᱟᱹ ᱦᱚᱸᱞᱤᱧ ᱢᱮᱱ ᱟᱠᱟᱫᱮᱭᱟ ᱞᱮᱭᱟᱭ ᱠᱟᱱᱟᱞᱮ ᱱᱚᱝᱠᱟᱛᱮᱫᱚ ᱵᱟᱝ-ᱟ